ᱦᱮᱞᱳ
ᱦᱮᱞᱳ
ᱦᱮᱞᱳ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ᱾
ᱦᱚᱸᱻ ᱦᱮᱸ ᱜᱚᱝᱠᱮ ᱟᱨ ᱟᱨ ᱢᱤᱫ ᱫᱷᱟᱣ ᱧᱟᱯᱟᱢ ᱦᱩᱭᱮᱱᱟ᱾
ᱚ
ᱟᱪᱪᱷᱟ ᱜᱚᱝᱠᱮ, ᱟᱸ ᱜᱚᱝᱠᱮ, ᱛᱚ ᱜᱚᱝᱠᱮ ᱡᱟᱦᱟᱸ ᱩᱸ ᱟᱵᱚᱱᱟᱜ ᱡᱟᱦᱟᱸ ᱱᱚᱣᱟ ᱚᱸ ᱯᱚᱨᱚᱵᱽ ᱠᱚ ᱢᱮᱱᱟᱜᱼᱟ ᱚᱱᱟ ᱠᱚᱫᱚ ᱯᱮ ᱢᱟᱱᱟᱣ ᱜᱮᱭᱟ ᱥᱮ ᱵᱟᱝ ᱡᱟᱦᱟᱸᱥ ᱟᱵᱚᱱᱟᱜ? ᱟᱸᱜ ᱥᱟᱠᱨᱟᱛ ᱯᱚᱨᱚᱵᱽ, ᱥᱚᱨᱦᱟᱭ ᱯᱚᱨᱚᱵᱽ᱾
ᱦᱮᱸ ᱜᱚᱝᱠᱮ ᱢᱟᱱᱟᱣ ᱜᱮᱭᱟᱞᱮ᱾
ᱛᱚ ᱜᱚᱝᱠᱮ, ᱡᱟᱦᱟᱸ ᱟᱵᱚᱱᱟᱜ ᱥᱚᱨᱦᱟᱭ ᱯᱚᱨᱚᱵᱽ ᱢᱮᱱᱟᱜᱼᱟ᱾
ᱦᱟᱸ
ᱥᱚᱨᱦᱟᱭ ᱯᱚᱨᱚᱵᱽ ᱫᱚ ᱛᱤᱱᱟᱹᱜ ᱫᱤᱱ ᱯᱮ ᱢᱟᱱᱟᱣ ᱜᱮᱭᱟ?
ᱢᱟᱱᱟᱣ ᱜᱮᱭᱟᱞᱮ ᱜᱚᱝᱠᱮ᱾ ᱯᱚᱛᱷᱚᱢ ᱫᱤᱱ ᱢᱟ
ᱢᱟᱱᱮ ᱚᱝᱠᱟ ᱛᱤᱱᱟᱹᱜ ᱯᱩᱱ ᱫᱤᱱ ᱥᱮ ᱢᱚᱬᱮ ᱫᱤᱱ ᱵᱚᱞᱚᱠ ᱚᱠ ᱛᱤᱱᱟᱹᱜ ᱫᱤᱱ ᱯᱮ ᱢᱟᱱᱟᱣ ᱜᱮᱭᱟ?
ᱯᱩᱱ ᱫᱤᱱ ᱜᱟᱱᱞᱮ ᱢᱟᱱᱟᱣ ᱜᱮᱭᱟ᱾
ᱟᱪᱪᱷᱟ ᱟᱪᱪᱷᱟ
ᱦᱳᱭ
ᱛᱚ ᱚᱝ ᱚᱝᱠᱟᱱ ᱪᱮᱜ ᱪᱮᱜ ᱫᱤᱱ ᱢᱮᱱᱟᱜᱼᱟ ᱚᱝᱠᱟᱱ ᱵᱤᱱ ᱵᱟᱲᱟᱭᱟ?
ᱦᱮᱸ ᱜᱚᱝᱠᱮ ᱵᱟᱲᱟᱭ ᱜᱤᱭᱟ ᱞᱤᱧ᱾
ᱚᱱᱟ ᱠᱟᱹᱴᱤᱡ ᱡᱩᱫᱤᱵᱤᱱ ᱞᱟᱹᱭ ᱠᱮᱭᱟ ᱵᱟᱸ ᱟᱹᱰᱤ ᱵᱮ ᱢᱟᱱᱮ ᱦᱩᱭ ᱠᱚᱜᱼᱟ ᱤᱭᱟᱹ ᱠᱟᱹᱴᱤᱡ
ᱦᱮᱸ ᱞᱟᱹᱭ ᱵᱤᱱ᱾
ᱯᱚᱛᱚᱢ ᱢᱟᱦᱟᱸᱜ ᱵᱚᱱ ᱵᱚᱸᱜᱟᱜ ᱜᱮᱭᱟ ᱥᱮ, ᱚᱱᱟ ᱢᱟ ᱚᱱᱟ ᱢᱟ ᱡᱷᱚᱛᱚ ᱦᱚᱲ ᱵᱚᱱ ᱵᱚᱸᱜᱟᱜ ᱜᱮᱭᱟ᱾ ᱯᱚᱛᱷᱚᱢ ᱢᱟ ᱛᱟᱯᱚᱨᱮ ᱡᱮ ᱦᱤᱞᱳᱜ ᱛᱟᱯᱚᱨᱮ ᱯᱤᱴᱷᱟᱹ ᱞᱟᱴᱷᱟ ᱵᱚᱱ ᱵᱮᱱᱟᱣ ᱛᱮ ᱮᱸ ᱛᱟᱯᱚᱨᱮ ᱫᱤᱱᱢᱮ ᱤᱭᱟᱹ ᱠᱟᱛᱮᱫ ᱛᱩᱯᱩ ᱵᱟᱲᱟ ᱠᱟᱛᱮᱫ ᱵᱚᱱ ᱡᱚᱢ ᱜᱮᱭᱟ ᱥᱮ᱾
ᱦᱮᱸ ᱦᱮᱸ ᱦᱮᱸ ᱟᱪᱪᱷᱟ ᱢᱟᱱᱮ ᱱᱚᱣᱟ ᱫᱚ ᱥᱚᱨᱦᱟᱭ ᱨᱮᱱᱟᱜ ᱵᱤᱱ ᱞᱟᱹᱭ ᱠᱮᱫᱟ ᱵᱟᱝ?
ᱦᱳᱭ
ᱮᱸ ᱥᱚ ᱟᱪᱪᱷᱟ ᱥᱚᱨᱦᱟᱭ ᱯᱚᱨᱚᱵᱽ ᱨᱮᱫᱚ ᱟᱵᱚ ᱡᱟᱦᱟᱸ ᱯᱤᱴᱷᱟᱹᱭᱟᱵᱚᱱ ᱯᱤᱴᱷᱟᱹ ᱫᱚ ᱚᱱᱟ ᱫᱚ ᱚᱸ ᱪᱮᱜ-ᱪᱮᱜ-ᱪᱮᱜ-ᱪᱮᱜ ᱯᱤᱴᱷᱟᱹ ᱵᱮᱱᱟᱣ ᱜᱮᱭᱟ ᱱᱚᱣᱟ ᱫᱤᱭᱟᱹ ᱫᱩᱞ ᱯᱤ ᱴᱷᱟᱹ ᱥᱮ ᱱᱚᱣᱟ ᱥᱩᱠᱨᱤ ᱡᱤᱞ ᱯᱤᱴᱷᱟᱹ ᱯᱟᱛᱲᱟ ᱡᱟᱦᱟᱸ ᱢᱟᱦᱟᱸ ᱵᱚᱱ ᱞᱟᱹᱫᱟ ᱯᱟᱛᱲᱟ ᱯᱤᱴᱷᱟᱹ ᱚᱠᱟᱴᱟᱜ ᱯᱮ ᱵᱮᱱᱟᱣ ᱜᱮᱭᱟ?
ᱯᱛᱲᱟ ᱯᱛᱲᱟ ᱯᱤᱴᱷᱟᱹ ᱜᱮ ᱾
ᱯᱟᱛᱲᱟ ᱯᱤᱴᱷᱟᱹ?
ᱦᱳᱭ, ᱯᱟᱛᱲᱟ ᱯᱤᱴᱷᱟᱹ ᱜᱮ ᱟᱨ ᱥᱩᱠᱨᱤ ᱥᱩᱠᱨᱤ ᱡᱤᱞ ᱯᱤᱴᱷᱟᱹ ᱾
ᱟᱪᱪᱷᱟ ᱟᱪᱪᱷᱟ, ᱢᱟᱱᱮ ᱟᱞᱮ ᱥᱮᱫ ᱫᱚ ᱜᱚᱝᱠᱮ ᱥᱚᱨᱚᱦᱟᱭ ᱨᱮᱫᱚ ᱱᱚᱣᱟ ᱯᱟᱛᱲᱟ ᱯᱤᱴᱷᱟᱹ ᱫᱚ ᱵᱟᱞᱮ ᱵᱮᱱᱟᱣ ᱜᱮᱭᱟ ᱾ ᱟᱞᱮ ᱫᱚ ᱦᱩᱭᱩᱜ ᱠᱟᱱᱟ ᱱᱚᱣᱟ ᱫᱩᱞ ᱯᱤᱴᱷᱟᱹ ᱜᱮᱞᱮ ᱵᱮᱱᱟᱣᱟ ᱥᱚᱦᱨᱟᱭ ᱯᱚᱨᱚᱵᱽ ᱨᱮᱫᱚ ᱾
ᱟᱪᱪᱷᱟ ᱟᱪᱪᱷᱟ ᱾
ᱟᱨ ᱡᱟᱦᱟᱸ ᱜᱚᱢᱠᱮ ᱥᱟᱠᱨᱟᱛ ᱦᱩᱭᱩᱜ ᱠᱟᱱᱟ, ᱥᱟᱠᱨᱟᱛ ᱨᱮᱫᱚ ᱯᱟᱛᱲᱟ ᱯᱤᱴᱟᱹ ᱞᱮ ᱵᱮᱱᱟᱣᱟ, ᱥᱩᱠᱨᱤᱡᱤᱞ ᱯᱤᱴᱷᱟᱹ ᱡᱟᱦᱟ ᱾
ᱚ᱾
ᱛᱚ ᱟᱹᱰᱤ ᱟᱹᱰᱤ ᱚᱱᱠᱟ ᱜᱚᱝᱠᱮ ᱥᱟᱜ ᱞᱤᱧ ᱨᱚᱯᱚᱲ ᱠᱟᱱᱟ ᱚᱱᱟ ᱵᱟᱸᱠᱩᱲᱟ ᱚᱱᱟ ᱥᱟᱭᱤᱰ ᱠᱚᱨᱮᱱ‌᱾
ᱟᱪᱪᱷᱟ ᱟᱪᱪᱷᱟ ᱾
ᱩᱱᱠᱩ ᱦᱚᱸ ᱚᱱᱠᱟᱜᱮ ᱱᱚᱣᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱥᱚᱨᱦᱟᱭ ᱨᱮ ᱩᱱᱠᱩ ᱦᱚᱸᱠᱚ ᱤᱭᱟᱹᱭᱟ ᱥᱩᱠᱨᱤ ᱡᱤᱞ ᱯᱤᱴᱷᱟᱹ ᱾ ᱛᱚ ᱜᱚᱝᱠᱮ ᱟᱪᱪᱷᱟ ᱥᱟᱠᱨᱟᱛ ᱨᱮᱫᱚ ᱥᱟᱠᱨᱟᱛ ᱨᱮᱦᱚᱸ ᱱᱚᱣᱟ ᱜᱮ ᱢᱟᱱᱮ ᱥᱩᱠᱨᱤᱡᱤᱞ ᱯᱤᱴᱷᱟᱹ ᱜᱮ?
ᱦᱚᱸ ᱜᱚᱝᱠᱮ ᱥᱩᱠᱨᱤ ᱡᱤᱞ ᱯᱤᱴᱷᱟᱹ ᱦᱚᱸ ᱦᱩᱭᱩᱜ ᱜᱮᱭᱟ ᱫᱩᱞ ᱯᱤᱴᱷᱟᱹ ᱦᱚᱸ ᱵᱟᱱᱟᱨ ᱜᱮ ᱾
ᱟᱪᱪᱷᱟ ᱟᱪᱪᱷᱟ, ᱚ ᱾
ᱦᱚᱭ ᱾
ᱟᱪᱪᱷᱟ ᱟᱪᱪᱷᱟ ᱜᱚᱢᱠᱮ ᱟᱵᱚᱱᱟᱜ ᱡᱟᱦᱟᱸ ᱥᱚᱨᱦᱟᱭ ᱯᱚᱨᱚᱵᱽ ᱨᱮ ᱡᱟᱦᱟᱸ ᱠᱚ ᱟᱵᱚᱱᱟᱜ ᱡᱟᱦᱟᱸ ᱢᱮᱱᱟᱜᱼᱟ, ᱠᱟᱞᱪᱟᱨ ᱨᱮ ᱡᱟᱦᱟᱸ ᱠᱚ ᱾ ᱰᱟᱹᱟᱝᱨᱤ ᱠᱷᱩᱱᱴᱟᱹᱣ ᱚᱱᱟ ᱠᱚᱫᱚ ᱦᱩᱭᱩᱜ ᱦᱩᱭᱩᱜ ᱜᱮᱭᱟ ᱥᱮ ᱵᱟᱝ?
ᱦᱳᱭ ᱜᱚᱝᱠᱮ ᱦᱩᱭᱩᱜ ᱜᱮᱭᱟ ᱾
ᱦᱩᱭᱩᱜ ᱜᱮᱭᱟ ᱵᱟᱝ?
ᱦᱳᱭ ᱾
ᱟᱹᱰᱤ ᱡᱟᱠ ᱡᱟᱠ ᱡᱚᱢᱚᱡ ᱟᱛᱮᱜ ᱜᱮ?
ᱦᱚᱸ, ᱡᱟᱠ ᱡᱚᱢᱚᱠ ᱟᱛᱮᱜ ᱜᱮ ᱾
ᱦᱮᱸ ᱜᱚᱝᱠᱮ, ᱟᱯᱮᱥᱮᱫ ᱜᱚᱝᱠᱮ ᱟᱯᱮ ᱥᱮᱫ ᱫᱚ?
ᱦᱮᱸ ᱟᱞᱮ ᱥᱮᱫ ᱦᱚᱸ ᱚᱝᱠᱟ ᱜᱮ ᱦᱩᱭᱩᱜ ᱜᱮᱭᱟ ᱟᱹᱰᱤ ᱡᱟᱠ ᱡᱚᱢᱚᱡᱽ ᱠᱟᱛᱮᱜ ᱜᱮ ᱰᱟᱝᱨᱤ ᱠᱷᱩᱱᱴᱟᱹ ᱠᱚ ᱫᱚ ᱦᱩᱭᱩᱜ ᱜᱮᱭᱟ ᱾ ᱛᱚ ᱟᱹᱰᱤ ᱜᱟᱱ ᱡᱟᱭᱜᱟ ᱠᱚᱨᱮᱜ ᱜᱮ ᱜᱚᱝᱠᱮ ᱡᱟᱦᱟᱸ ᱱᱮᱛᱟᱨ ᱫᱚ ᱢᱟᱱᱮ ᱠᱚᱢ ᱦᱤᱡᱩ ᱠᱟᱱᱟ ᱚᱱᱟ ᱡᱤᱱᱤᱥᱴᱟᱜ ᱡᱟᱦᱟᱸ᱾ ᱧᱮᱞ ᱟᱹᱜᱩ ᱧᱮᱞ ᱟᱹᱜᱩᱭᱮᱫ ᱜᱮᱭᱟᱵᱤᱱ ᱛᱚ?
ᱦᱳᱭ ᱜᱚᱢᱠᱮ ᱦᱳᱭ ᱠᱚᱢ ᱦᱤᱡᱩᱜ ᱠᱟᱱ ᱜᱮᱭᱟ ᱱᱮᱛᱟᱨ ᱠᱚ ᱦᱚᱸ᱾ ᱦᱚᱭ ᱦᱤᱸᱥᱤᱫ ᱦᱚᱭ ᱦᱤᱸᱥᱤᱫ ᱥᱟᱵ ᱥᱟᱵᱛᱮ ᱟᱨᱠᱤ ᱦᱚᱲ ᱦᱚᱲ ᱠᱚᱠᱚ ᱯᱟᱞᱴᱟᱣ ᱪᱟᱵᱟᱜ ᱠᱟᱱᱟ ᱟᱨᱠᱤ ᱾
ᱦᱮᱸ ᱾
ᱦᱚᱭ ᱾
ᱚᱱᱮ ᱚᱱᱠᱟ ᱟᱫᱚ
ᱟᱫᱚ ᱞᱟᱦᱟ, ᱯᱟᱦᱤᱞᱟᱜ ᱟᱹᱨᱤᱪᱟᱹᱞᱤ ᱫᱚᱠᱚ ᱦᱤᱲᱤᱧᱮᱫ ᱛᱮ
ᱦᱩᱸ ᱦᱩᱸ ᱱᱤᱛ ᱱᱤᱛᱚᱜ ᱱᱚᱣᱟ ᱢᱟᱹ ᱢᱟᱹᱲᱟᱹᱱ ᱥᱮᱫ ᱛᱮ ᱤᱭᱟᱹᱜ ᱠᱟᱱᱟ ᱵᱤᱥᱤ ᱦᱤᱡᱩᱜ ᱠᱟᱱᱟ ᱵᱟᱝ?
ᱦᱳᱭ ᱾
ᱛᱚ ᱱᱚᱶᱟ ᱠᱚ ᱤᱫᱤ ᱠᱟᱛᱮᱜ ᱟᱵᱤᱱ ᱟᱵᱤᱱᱟᱜ ᱛᱤᱱᱟᱹᱜ ᱤᱭᱟᱹ ᱵᱤᱱ ᱵᱩᱡᱷᱟᱹᱣ ᱮᱫᱟ? ᱟᱹᱵᱤᱱᱟᱜ ᱢᱚᱛᱟᱢᱚᱛ ᱪᱮᱫ? ᱱᱚᱶᱟ ᱠᱤ ᱴᱷᱤᱠ ᱦᱩᱭᱩᱜ ᱠᱟᱱᱟ?
ᱟᱢᱫᱚ ᱟᱵᱚ ᱟᱵᱚ ᱢᱟᱵᱚᱱ ᱞᱟᱹᱭᱮᱫᱟ ᱡᱚᱛᱚ ᱡᱚᱛᱚ ᱠᱤᱪᱷᱩ ᱵᱚᱱ ᱡᱟᱠ ᱡᱚᱢᱚᱠ ᱟᱛᱮᱫ ᱵᱚᱱ ᱢᱟᱱᱟᱣᱢᱟ ᱦᱮᱸ ᱥᱮ?
ᱦᱮᱸ।
ᱟᱫᱚ ᱟᱵᱚᱣᱟᱜ ᱞᱟᱹᱭ ᱞᱟᱹᱭ ᱜᱚᱫ ᱫᱚ ᱞᱟᱹᱭ ᱫᱟᱵᱚᱱ ᱟᱨᱠᱤ ᱡᱟᱦᱟᱸᱭᱮ ᱵᱩᱡᱷᱟᱹᱣᱟᱭ ᱩᱱᱤ ᱫᱚ ᱴᱷᱤᱠ ᱜᱮᱭ ᱵᱩᱡᱷᱟᱹᱣᱫᱟᱭ ᱟᱨᱠᱤ᱾
ᱦᱮᱸ ᱦᱮᱸ, ᱟᱨ ᱡᱟᱦᱟᱸᱭ ᱵᱟᱝ ᱵᱩᱡᱷᱟᱹᱣ ᱦᱚᱲ ᱩᱱᱠᱩ ᱫᱚᱠᱚ ᱚᱱᱟ ᱠᱚᱫᱚ ᱠᱚ ᱢᱟᱱᱮ ᱠᱚ ᱤᱭᱟᱹ ᱤᱫᱤ ᱠᱟᱜ ᱠᱟᱱᱟ ᱚᱱᱟ ᱠᱚᱫᱚ ᱢᱟᱱᱮ ᱤᱥᱠᱤᱯ ᱤᱫᱤ ᱮᱫᱟ ᱠᱚ ᱚᱱᱟ ᱠᱚᱫᱚ᱾
ᱦᱳᱭ ᱜᱚᱝᱠᱮ ᱴᱷᱤᱠ ᱜᱮᱵᱤᱱ ᱞᱟᱹᱭᱮᱫᱟ᱾
ᱟᱪᱪᱷᱟ ᱜᱚᱢᱠᱮ ᱡᱟᱦᱟᱸ ᱟᱵᱚᱱᱟᱜ ᱥᱟᱠᱨᱟᱛ ᱯᱚᱨᱚᱵᱽ ᱢᱮᱱᱟᱜᱼᱟ᱾
ᱦᱳᱭ᱾
ᱥᱟ ᱥᱟᱠᱨᱟᱛ ᱯᱚᱨᱚᱵᱽ ᱨᱮᱫᱚ ᱢᱟᱱᱮ ᱥᱟᱠᱨᱟᱛ ᱯᱚᱨᱚᱵᱽ ᱫᱚ ᱛᱤᱱᱟᱹᱜ ᱫᱤᱱ ᱯᱮ ᱢᱟᱱᱟᱣ ᱜᱮᱭᱟ ᱚᱱᱛᱮ ᱵᱟᱨ ᱫᱤᱱ?
ᱦᱮᱸ, ᱢᱟᱱᱟᱣ ᱜᱮᱭᱟᱞᱮ ᱯᱮ ᱫᱤᱱ ᱵᱟᱨ ᱫᱤᱱ।
ᱟᱪᱪᱷᱟ ᱟᱪᱪᱷᱟ ᱡᱟᱦᱟᱸ ᱯᱳᱭᱞᱩ ᱫᱤᱱ ᱢᱟᱱᱮ ᱯᱤᱴᱷᱟᱹ ᱫᱚ ᱛᱤᱥ ᱦᱤᱞᱳᱜ ᱯᱮ ᱯᱤᱴᱷᱟᱹᱭᱟ ᱜᱚᱢᱠᱮ ᱡᱟᱦᱟᱸ ᱦᱤᱞᱳᱜ ᱯᱮ ᱛᱳᱯᱳᱱᱟ ᱥᱮ ᱛᱟᱨ ᱞᱟᱦᱟ ᱫᱤᱱ?
ᱛᱟᱨ ᱞᱟᱦᱟ ᱫᱤᱱ ᱜᱚᱝᱠᱮ ᱵᱟᱥᱠᱮ ᱯᱤᱴᱷᱟᱹ ᱛᱳᱯᱳ ᱥᱟᱯᱷᱟ ᱠᱟᱛᱮᱫ᱾
ᱦᱮᱸ, ᱦᱮᱸ?
ᱛᱟᱨ ᱞᱟᱦᱟ ᱫᱤᱱᱞᱮ ᱯᱤᱴᱷᱟᱹᱭᱟ ᱛᱟᱨᱯᱚᱨᱮ ᱛᱟᱨᱯᱚᱨᱮᱨ ᱫᱤᱱ ᱵᱷᱳᱨᱛᱮ ᱚᱱᱮ ᱠᱩᱢᱵᱟᱹ ᱚᱲᱟᱜ ᱫᱷᱚᱨᱟᱣ ᱠᱟᱛᱮᱫ।
ᱟᱪᱪᱷᱟ ᱪᱪᱪᱷᱟ ᱢᱟᱱᱮ ᱠᱩᱢᱵᱟᱹ ᱠᱚ ᱫᱷᱚᱨᱟᱣ ᱠᱟᱛᱮᱫ ᱟᱨ ᱛᱩᱯᱩ ᱠᱟᱛᱮᱫ ᱠᱩᱸᱵᱟᱹ ᱠᱚ ᱫᱷᱚᱨᱟᱣ ᱦᱩᱭᱩᱜᱼᱟ, ᱦᱮᱸ ᱥᱮ?
ᱦᱳᱭ ᱦᱳᱭ ᱜᱚᱝᱠᱮ ᱾
ᱜᱚᱝᱠᱮ ᱟᱨ ᱡᱟᱦᱟᱸ ᱟᱵᱚᱱᱟᱜ ᱥᱚᱢᱟᱡᱽ ᱨᱮᱭᱟᱜ ᱦᱚᱸ ᱵᱚᱱ ᱢᱟᱱᱟᱣᱟ ᱢᱟᱱᱮ ᱛᱟᱨᱯᱚᱨ ᱫᱤᱱ ᱡᱟᱦᱟᱸ ᱵᱷᱮᱡᱟ ᱛᱩᱧ ᱠᱚ ᱥᱮᱸᱫᱽᱨᱟ ᱠᱚᱠᱚ ᱪᱟᱞᱟᱜ ᱜᱮᱭᱟ, ᱚᱱᱟ ᱠᱚᱫᱚ ᱢᱟᱱᱟᱣ ᱜᱮᱭᱟᱯᱮ ᱥᱮ ᱵᱟᱝ ᱚᱱᱛᱮ ᱢᱟᱱᱮ ᱪᱟᱞᱟᱜ ᱜᱮᱭᱟ ᱯᱮ ᱥᱮ ᱵᱟᱝ?
ᱵᱷᱮᱡᱟ ᱛᱩᱧ ᱠᱚ ᱦᱩᱭᱩᱜᱼᱟ ᱟᱹᱰᱤ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱜᱤᱫᱽᱨᱟᱹ ᱠᱚᱣᱟᱜ᱾
ᱢᱟᱱᱮ ᱥᱯᱳᱴᱥ ᱡᱟᱠᱮ ᱵᱚᱞᱮ ᱦᱮ ᱥᱮᱸ ᱠᱷᱮᱞᱟ ᱫᱷᱩᱞᱟ ᱠᱚ᱾
ᱠᱷᱮᱞᱟ ᱫᱷᱩᱞᱟ ᱠᱚ ᱦᱩᱭᱩᱜᱼᱟ, ᱥᱮᱸᱫᱽᱨᱟ ᱠᱚᱦᱚᱸ ᱞᱮ ᱪᱟᱞᱟᱜᱼᱟ᱾
ᱟᱪᱪᱷᱟ ᱟᱪᱪᱷᱟ᱾ ᱛᱚ ᱚᱱᱠᱟ ᱥᱯᱳᱴᱥ ᱠᱚᱫᱚ ᱪᱮᱫ ᱠᱚᱯᱮ ᱫᱚᱦᱚᱭ ᱜᱮᱭᱟ ᱜᱚᱝᱠᱮ ᱚᱱᱛᱮ ᱫᱚ?
ᱠᱚᱢ ᱜᱮ ᱫᱚᱦᱚᱭ ᱜᱮᱭᱟᱞᱮ ᱠᱟᱹᱴᱤᱡ ᱠᱟᱹᱴᱤᱡ ᱠᱩᱲᱤ ᱜᱤᱫᱽᱨᱟᱹᱣᱟᱜ ᱠᱚ ᱚᱝᱠᱚ ᱫᱚ ᱠᱚ ᱵᱤᱥᱠᱩᱴ ᱫᱟᱹᱲ ᱠᱚ ᱵᱤᱥᱠᱩᱴ ᱫᱟᱹᱲ ᱠᱚᱭ᱾
ᱟᱞᱩ ᱫᱟᱹᱲ, ᱟᱪᱪᱷᱟ ᱟᱪᱪᱷᱟ᱾ ᱢᱮᱡᱤᱠᱮᱞ ᱪᱮᱭᱟᱨ ᱛᱟᱯᱚᱨᱮ ᱠᱩᱲᱤ ᱜᱤᱫᱽᱨᱟᱹ ᱠᱚᱣᱟᱜ ᱫᱚ ᱱᱚᱣᱟ ᱴᱩᱠᱩᱡ ᱫᱟᱞ ᱠᱚ᱾
ᱦᱮᱸ ᱜᱚᱝᱠᱮ᱾
ᱛᱟᱦᱚᱞᱮ ᱟᱵᱚᱱᱟᱜ ᱚᱝᱠᱟᱱᱟᱜ ᱢᱟᱱᱮ ᱛᱤᱨᱞᱟᱹ ᱦᱚᱯᱚᱱᱟᱜ ᱫᱚ ᱪᱮᱜ ᱠᱚ ᱛᱟᱦᱮᱸᱱ ᱜᱮᱭᱟ? ᱢᱟᱱᱮ ᱟᱵᱚ ᱠᱚᱲᱟ ᱦᱚᱯᱚᱱᱟᱜ? ᱢᱟᱱᱮ ᱩᱱᱠᱩᱣᱟᱜ ᱫᱚ ᱪᱮᱜ ᱠᱚᱯᱮ ᱫᱚᱦᱚᱭ ᱜᱮᱭᱟ? ᱟᱵᱚᱱᱟᱜ ᱡᱟᱦᱟᱸ ᱟᱵᱚᱱᱟᱜ ᱡᱟᱦᱟᱸ ᱢᱮᱱᱟᱜᱼᱟ ᱵᱚᱢᱵᱟᱛᱤ ᱡᱮᱨᱮᱫ ᱠᱚ ᱚᱱᱟ ᱠᱚᱫᱚ ᱯᱮ ᱫᱚᱦᱚᱭ ᱜᱮᱭᱟ ᱥᱮ ᱵᱟᱝ?
ᱦᱮᱸ ᱜᱚᱝᱠᱮ ᱫᱚᱦᱚᱭ ᱜᱮᱭᱟᱞᱮ᱾
ᱟᱨ ᱡᱟᱦᱟᱸ ᱢᱮᱱᱟᱜᱼᱟ ᱵᱟᱵᱮᱨ ᱜᱚᱦᱚᱲ᱾
ᱦᱮᱸ ᱚᱱᱟ ᱛᱤᱨᱞᱟᱹᱯᱚᱱᱟᱜ ᱚᱱᱟ ᱜᱮᱞᱮ ᱛᱟᱦᱮᱱ ᱜᱮᱭᱟ ᱫᱚᱦᱚᱭ ᱜᱮᱭᱟᱞᱮ᱾
ᱟᱪᱪᱷᱟ ᱟᱪᱪᱷᱟ ᱟ ᱯᱷᱩᱴᱵᱚᱞ ᱥᱚᱴ ᱥᱚᱴ ᱠᱚ ᱫᱚᱦᱚᱭ ᱜᱮᱭᱟᱯᱮ?
ᱦᱮᱸ ᱜᱚᱝᱠᱮ ᱫᱚᱦᱚᱭ ᱜᱮᱭᱟ ᱞᱮ᱾
ᱢᱟᱱᱮ ᱥᱟᱠᱨᱟᱛ ᱯᱚᱨᱚᱵ ᱦᱚᱸ ᱟᱹᱰᱤ ᱡᱟᱠ ᱡᱚᱢᱚᱠ ᱜᱮᱯᱮ ᱢᱟᱱᱟᱣᱟ ᱦᱮᱸᱥᱮ?
ᱢᱤᱫ ᱡᱚᱠᱷᱚᱡ ᱜᱮ ᱚᱱᱟ ᱢᱟ ᱦᱤᱡᱩᱜ ᱟᱥᱮ ᱟᱫᱚ ᱡᱟᱠ ᱡᱚᱢᱚᱜ ᱜᱮ ᱢᱟᱱᱟᱣ ᱜᱮᱭᱟ, ᱟᱫᱚ
ᱩᱸ ᱛᱟᱨᱯᱚᱨᱮ ᱜᱚᱝᱠᱮ ᱟᱵᱚᱱᱟᱜ ᱡᱟᱸᱦᱟᱸ ᱵᱟᱦᱟ ᱵᱚᱸᱜᱟ ᱢᱮᱱᱟᱜᱼᱟ ᱵᱟᱦᱟ ᱵᱚᱸᱜᱟ ᱫᱚ ᱛᱤᱱᱟᱹᱜ ᱫᱤᱱ ᱯᱮ ᱢᱟᱱᱟᱣᱟ?
ᱢᱟᱱᱟᱣ ᱟᱞᱮ ᱜᱚᱢᱠᱮ ᱵᱟᱥᱠᱮᱹ ᱫᱷᱟᱹᱵᱤᱡ ᱯᱮ ᱫᱤᱱ
ᱯᱮ ᱫᱤᱱ ᱢᱟ ᱛᱚ ᱜᱚᱢᱠᱮ ᱩᱢ ᱵᱟᱥᱠᱮ ᱟᱨ ᱤᱭᱟᱹ ᱩᱢ, ᱥᱟᱹᱨᱫᱤ, ᱵᱟᱥᱠᱮ,
ᱦᱚᱭ᱾
ᱛᱚ ᱜᱚᱢᱠᱮ ᱩᱢ ᱩᱢ ᱢᱟᱦᱟ ᱨᱮᱱᱟᱜ ᱠᱟᱢ ᱠᱟᱹᱴᱤᱡ ᱠᱟᱹᱢᱤ ᱦᱚᱨᱟ ᱵᱤᱱ ᱞᱟᱹᱭ ᱠᱮᱭᱟ ᱢᱟᱱᱮ ᱟᱯᱮ ᱟᱯᱮ ᱚᱱᱛᱮᱱᱟᱜ ᱚᱠᱟ ᱞᱮᱠᱟ ᱯᱮ ᱪᱮᱜ ᱠᱟᱝ ᱠᱟᱢᱤᱭᱟ?
ᱟᱸᱜ ᱩᱢ ᱦᱤᱞᱚᱜ ᱢᱟ ᱠᱩᱲᱤ ᱦᱚᱯᱚᱱᱟᱜ ᱢᱟ ᱩᱱᱟᱹᱜ ᱠᱟᱹᱢᱤ ᱵᱟᱭ ᱛᱟᱦᱮᱸᱱᱟ ᱠᱚᱲᱟ ᱦᱚᱯᱚᱱ ᱜᱮᱦᱟᱸᱜ ᱛᱳᱯᱳ ᱵᱟᱲᱟ ᱠᱟᱛᱮᱫ ᱵᱤᱨ ᱠᱚ ᱪᱟᱞᱟᱣ ᱠᱟᱛᱮᱫ ᱟᱜᱩ
ᱦᱮᱸ
ᱰᱟᱹᱨ ᱠᱚ,
ᱢᱟᱱᱮ ᱩᱢ ᱢᱟᱦᱟ ᱫᱚ ᱢᱟᱱᱮ ᱡᱟᱦᱮᱨ ᱨᱮ ᱡᱟᱦᱮᱨ ᱥᱟᱯᱷᱟ ᱵᱟᱲᱟ ᱠᱟᱛᱮᱜ ᱡᱟᱦᱟᱸ ᱥᱟᱲᱤᱢ ᱵᱚᱱ ᱵᱮᱱᱟᱣᱟ ᱦᱮᱸᱥᱮ,
ᱦᱳᱭ ᱥᱟᱲᱤᱢ ᱛᱟᱯᱚᱨᱮ ᱵᱮᱱᱟᱣ ᱠᱟᱛᱮᱜ ᱦᱳᱭ,
ᱡᱟᱸᱦᱟᱸ ᱟᱵᱩᱱ ᱥᱮ ᱥᱮᱸᱫᱽᱨᱟ ᱠᱚ ᱪᱟᱞᱟᱜ ᱜᱮᱭᱟ ᱚᱱᱛᱮ ᱫᱚ ᱠᱚ ᱪᱟᱞᱟᱜ ᱜᱮᱭᱟ ᱥᱮ ᱵᱟᱝ? ᱦᱮᱸ ᱦᱮᱸ ᱛᱟᱨᱯᱚᱨᱮ ᱥᱮᱸᱫᱽᱨᱟ ᱵᱚᱱ ᱪᱟᱞᱟᱜᱼᱟ,
ᱥᱮᱸᱫᱽᱨᱟ ᱵᱚᱱ ᱪᱟᱞᱟᱜᱼᱟ, ᱛᱟᱯᱚᱨᱮ ᱟᱭᱩᱵ ᱟᱹᱭᱩᱵ ᱞᱮᱠᱷᱟᱱ ᱜᱮ ᱛᱟᱯᱚᱨᱮ ᱵᱚᱱ ᱪᱟᱞᱟᱜ ᱵᱚᱱ ᱱᱟᱭᱠᱮ ᱨᱟᱪᱟ ᱠᱚ ᱛᱟᱯᱚᱨᱮ
ᱟᱪᱪᱷᱟ ᱟᱪᱪᱷᱟ ᱛᱟᱯᱚᱨᱮ ᱦᱩᱭᱩᱜ ᱠᱟᱱᱟ ᱥᱟᱹᱨᱫᱤ ᱦᱤᱞᱳᱜ ᱦᱮᱸᱥᱮ?
ᱦᱳᱭ ᱜᱚᱢ
ᱥᱟᱨᱫᱤ ᱦᱤᱞᱳᱜ ᱫᱚ ᱜᱚᱝᱠᱮ ᱚᱠᱟ ᱞᱮᱠᱟ ᱠᱟᱢᱤ ᱦᱚᱨᱟ?
ᱚᱝᱠᱟ ᱜᱮ ᱞᱚᱜᱚᱱ ᱜᱮ ᱛᱩᱯᱩ ᱵᱟᱲᱟ ᱠᱟᱛᱮ ᱥᱮᱛᱟᱜ
ᱦᱮᱸ᱾
ᱛᱤᱱᱟᱹᱜ ᱛᱟᱯᱚᱨᱮ ᱱᱟᱭᱠᱮ ᱨᱟᱪᱟ ᱪᱟᱞᱟᱣ ᱠᱟᱛᱮᱫ ᱚᱱᱮ ᱟᱜᱩ ᱦᱚᱨᱟ ᱠᱟᱛᱮ ᱛᱟᱯᱚᱨᱮ ᱠᱟᱢᱤ ᱵᱟᱲᱟ, ᱵᱚᱸᱜᱟ ᱠᱚ ᱦᱳᱭ ᱵᱚᱸᱜᱟ ᱠᱚ ᱦᱩᱭ ᱞᱮᱱᱠᱷᱟᱱ ᱛᱟ ᱡᱚᱢ ᱵᱟᱲᱟ ᱠᱟᱛᱮᱫ ᱟᱨᱚ ᱱᱮᱛᱟᱨ ᱢᱟ ᱦᱳᱭ ᱞᱟᱹᱭᱵᱤᱱ᱾
ᱞᱟᱹᱭ ᱵᱤᱱ᱾
ᱛᱟᱦᱞᱮ ᱟᱯᱮ ᱚᱱᱛᱮ ᱫᱚ ᱜᱚᱝᱠᱮ ᱪᱮᱫ ᱠᱚ ᱢᱟᱱᱟᱣ ᱜᱮᱭᱟ?
ᱟᱞᱮ ᱱᱚᱛᱮ ᱦᱚᱸ ᱵᱟᱦᱟ ᱵᱚᱸᱜᱟ ᱠᱚᱫᱚ ᱟᱹᱰᱤ ᱢᱚᱸᱡ ᱜᱮᱞᱮ ᱢᱟᱱᱟᱣ ᱟᱹᱰᱤ ᱤᱭᱟᱹ ᱜᱮ᱾ ᱩᱸ ᱱᱟᱯ ᱵᱷᱟᱜᱮ ᱜᱮ ᱛᱚ ᱜᱚᱝ ᱠᱮ ᱟᱵᱤᱱ ᱡᱟᱸᱦᱟᱸ ᱵᱤᱱ ᱞᱟᱹᱭ ᱠᱮᱫᱟ ᱱᱚᱣᱟ ᱵᱟᱦᱟ ᱵᱚᱸᱜᱟ ᱡᱟᱦᱟᱸ ᱥᱟᱹᱨᱫᱤ ᱦᱤᱞᱳᱜ ᱡᱟᱦᱟᱸ ᱚᱱᱟ ᱱᱟᱭᱠᱮ ᱨᱟᱪᱟ ᱠᱷᱚᱱᱟᱜ ᱡᱟᱦᱟᱸ ᱵᱚᱱ ᱡᱟᱦᱮᱨ ᱵᱚᱱ ᱪᱟᱞᱟᱜᱼᱟ, ᱡᱟᱦᱮᱨ ᱚᱠᱛᱚ ᱪᱟᱞᱟᱣ
ᱦᱩᱸ ᱦᱩᱸ᱾
ᱛᱚ ᱜᱚᱢᱠᱮ ᱩᱱᱫᱚ ᱮᱱᱮᱡ ᱮᱱᱮᱡ ᱛᱮᱯᱮ ᱪᱟᱞᱟᱜ ᱜᱮᱭᱟ ᱥᱮ ᱱᱚᱣᱟ ᱥᱤᱢᱯᱮᱞ ᱡᱤᱱᱤᱥ ᱥᱳᱡᱷᱮ ᱪᱟᱞᱟᱜ ᱜᱮᱭᱟᱯᱮ ᱡᱟᱦᱮᱨ?
ᱦᱮᱸ ᱜᱚᱢᱠᱮ ᱚᱝ ᱥᱤᱢᱯᱮᱹᱞ ᱞᱮ ᱛᱟᱲᱟᱢ ᱠᱟᱛᱮ ᱞᱮ ᱦᱤᱡᱩᱜᱼᱟ ᱩᱱ ᱥᱚᱢᱚᱭ᱾
ᱢᱟᱱᱮ ᱪᱟᱞᱟᱣ ᱥᱚᱢᱚᱭ ᱜᱚᱢᱠᱮ ᱡᱟᱦᱮᱨ ᱪᱟᱞᱟᱣ ᱥᱚᱢᱚᱭ᱾
ᱦᱮᱸ ᱪᱟᱞᱟᱣ ᱥᱚᱢᱚᱭ ᱪᱟᱜ ᱦᱮᱸ ᱦᱮᱸ ᱜᱚᱝᱠᱮ ᱪᱟᱞᱟᱣ ᱟᱜᱩ ᱥᱚᱢᱚᱭ ᱪᱟᱞᱟᱣ ᱥᱚᱢᱚᱭ ᱫᱚ ᱮᱱᱮᱡ ᱮᱱᱮᱡ ᱛᱮᱜᱮ ᱞᱮ
ᱟᱪᱪᱷᱟ ᱟᱪᱪᱷᱟ ᱦᱮᱸ ᱤᱱᱟᱹ ᱜᱮᱞᱤᱧ ᱞᱟᱹᱭᱫᱟ ᱾ ᱛᱚ ᱟᱹᱞᱤᱧ, ᱟᱞᱮ ᱥᱮᱜ ᱦᱚᱸ ᱱᱚᱝᱠᱟ ᱜᱮ ᱾
ᱦ
ᱦᱩ ᱸ ᱛᱚ ᱚᱸᱰᱮ ᱜᱮ ᱵᱚᱝ ᱵᱚᱸᱜᱟ ᱵᱟᱲᱟ ᱠᱟᱛᱮᱜ, ᱚᱸᱰᱮ ᱜᱮ ᱥᱳᱲᱮᱹ ᱦᱮᱸ ᱥᱮ ᱵᱤᱨ ᱨᱮᱜᱮ ᱾
ᱦᱮᱸ ᱠᱟᱱ ᱜᱮᱭᱟ ᱾
ᱪᱮᱫᱼᱼ ᱡᱟᱦᱟ ᱜᱚᱢᱠᱮ ᱵᱟᱥᱠᱮ ᱦᱤᱞᱳᱜ ᱡᱟᱦᱟᱸ ᱢᱮᱱᱟᱜ ᱛᱟᱵᱚᱱᱟ ᱫᱟᱜ ᱫᱩᱞ ᱵᱟᱦᱟ ᱨᱮ ᱚᱱᱟ ᱠᱚᱫᱚ ᱯᱮ ᱢᱟᱱᱟᱣ ᱜᱮᱭᱟ ᱥᱮ ᱵᱟᱝ?
ᱦᱮᱸ ᱜᱚᱝᱠᱮ ᱢᱟᱱᱟᱣ ᱜᱮᱭᱟ ᱞᱮ ᱾
ᱢᱟᱱᱮ ᱚᱱᱠᱟᱱ ᱫᱟᱜ ᱫᱩᱞ ᱠᱚᱫᱚ ᱚᱱᱠᱟᱱ ᱞᱟᱸᱫᱟ ᱦᱚᱲ ᱥᱟᱶ ᱜᱮᱛᱚ ᱾
ᱦᱮᱸ ᱜᱚᱝᱠᱮ ᱞᱟᱸᱫᱟ ᱦᱚᱲ ᱥᱟᱶᱜ ᱜᱮ ᱟᱨ ᱵᱟᱝ ᱜᱟᱱᱚᱜ ᱦᱚᱲ ᱥᱟᱶ ᱫᱚᱣᱟᱜ ᱵᱟᱭ ᱜᱟᱱᱚᱜᱼᱟ ᱦᱳᱭ ᱾
ᱟᱪᱪᱷᱟ ᱾ ᱟᱹᱰᱤ ᱵᱮᱥ ᱛᱚ ᱜᱚᱢᱠᱮ ᱟᱵᱤᱱᱟᱜ ᱡᱟᱦᱟ ᱢᱟᱜ ᱢᱚᱬᱮ ᱢᱮᱱᱟᱜᱼᱟ ᱢᱟᱜ ᱢᱚᱬᱮ ᱫᱚ ᱦᱩᱭᱩᱜ ᱜᱤᱭᱟ ᱥᱮ ᱵᱟᱝ ᱟᱯᱮ ᱟᱛᱩ ᱠᱚᱨᱮ ᱫᱚ?
ᱦᱮᱸ ᱜᱚᱢᱠᱮ ᱦᱩᱭᱩᱜ ᱜᱮᱭᱟ ᱟᱹᱰᱤ ᱡᱟᱠ ᱡᱚᱢᱚᱠ ᱟᱛᱮ ᱱᱟᱜ ᱦᱩᱭᱩᱜ ᱜᱮᱭᱟ ᱾
ᱟᱪᱪᱷᱟ ᱟᱪᱪᱷᱟ ᱛᱚ ᱛᱚ ᱜᱚᱢ ᱜᱚᱢ ᱟᱯᱮ ᱢᱟᱜ ᱢᱚᱬᱮ ᱫᱚ ᱱᱚᱣᱟ ᱛᱤᱱ ᱥᱮᱨᱢᱟ ᱚᱱᱛᱚᱨ ᱚᱱᱛᱚᱨ ᱦᱩᱭᱩᱜ ᱜᱮᱭᱟ?
ᱟᱨ ᱫᱩᱥᱮᱨᱢᱟ ᱚᱱᱛᱮᱨ ᱚᱱᱛᱮᱨ ᱾
ᱚ ᱢᱟᱱᱮ ᱵᱟᱨ ᱥᱮᱨᱢᱟ ᱵᱟᱝ?
ᱦᱮᱸ ᱜᱚᱝᱠᱮ ᱾
ᱛᱚ ᱜᱚᱝᱠᱮ ᱢᱟᱜ ᱢᱚᱬᱮ ᱨᱮᱫᱚ ᱟᱯᱮ ᱨᱮᱱ ᱱᱚᱝᱠᱟ ᱚᱱᱠᱟ ᱜᱚᱱᱚᱝ ᱤᱭᱟᱹ ᱦᱤᱥᱟᱹᱵ ᱛᱮ ᱠᱟᱢ ᱪᱤᱞᱟᱹᱠ ᱯᱮ ᱮᱢᱚᱜ ᱮᱢ ᱠᱚᱜᱮᱭᱟ ᱚᱱᱟ ᱡᱟᱦᱮᱨ ᱨᱮ?
ᱯᱨᱚᱛᱷᱚᱢ ᱢᱟ ᱮᱢᱱᱤ ᱵᱚᱸᱜᱟ ᱞᱟᱹᱜᱤᱫ ᱛᱮ ᱢᱟ ᱥᱤᱢ ᱜᱮᱠᱚ ᱵᱚᱸᱜᱟ ᱠᱚᱣᱟ, ᱛᱟᱨᱯᱚᱨᱮ ᱵᱚᱸᱜᱟ ᱠᱚ ᱩᱰᱩᱠ ᱵᱟᱲᱟ ᱠᱟᱛᱮᱫ ᱡᱟᱦᱟᱸ ᱢᱮᱨᱚᱢ ᱠᱚ ᱦᱟᱸᱜ
ᱢᱮᱨᱚᱢ ᱠᱚ ᱵᱟᱝ? ᱦᱮᱸᱼᱼ ᱟᱹᱰᱤ ᱵᱮᱥ. ᱛᱟᱨᱯᱚᱨᱮ ᱜᱚᱢᱠᱮ ᱱᱚᱣᱟ ᱡᱟᱦᱟᱸ ᱡᱟᱦᱟᱸ ᱚᱱᱟ ᱥᱟᱹᱨᱫᱤ ᱦᱤᱞᱟᱹᱜ ᱡᱟᱦᱟᱸ ᱚᱱᱟ ᱤᱭᱟᱹ ᱠᱚ ᱯᱚᱨᱚᱵᱽ ᱮᱱᱮᱡ ᱠᱚᱫᱚ ᱦᱩᱭᱩᱜ ᱜᱮᱭᱟ ᱥᱮ ᱵᱟᱝ?
ᱦᱮᱸ ᱜᱚᱢᱠᱮ ᱦᱩᱭᱩᱜ ᱜᱮᱭᱟ ᱾ ᱚᱱᱟ ᱢᱟ ᱱᱤᱡᱮ ᱵᱟᱲᱟ ᱦᱚᱸ ᱦᱩᱭᱩᱜ ᱜᱮᱭᱟ ᱛᱟᱦᱮᱫ ᱾
ᱟᱪᱪᱷᱟ ᱾
ᱦᱮᱸ
ᱟᱹᱵᱤ ᱵᱮᱥ ᱾ ᱛᱚ ᱜᱚᱝᱠᱮ ᱟᱞᱮᱥᱮᱫ ᱢᱟ ᱱᱚᱛᱮ ᱱᱚᱜᱼᱚᱭ ᱱᱤᱛᱚᱜ ᱫᱟᱜ ᱮ ᱟᱨᱟᱢᱵᱷᱚ ᱠᱮᱫᱟᱭ, ᱚᱱᱛᱮ ᱫᱚ ᱪᱮᱫ ᱞᱮᱠᱟ ᱯᱷᱟᱸᱠᱟ ᱜᱮᱭᱟ?
ᱛᱚ ᱜᱚᱢᱠᱮ ᱱᱚᱛᱮ ᱦᱚᱭ ᱟᱨᱟᱢᱵᱷᱚ ᱠᱮᱫᱼᱟᱭ ᱾
ᱟᱪᱪᱷᱟ ᱜᱚᱝᱠᱮ ᱛᱚᱵᱮ, ᱛᱮᱦᱮᱧ ᱫᱚ ᱱᱤᱱᱟᱹᱜ ᱜᱮ ᱨᱚᱯᱚᱲ ᱦᱩᱭᱩᱜ ᱠᱟᱱᱟ ᱟᱫᱚᱼᱼ ᱯᱚᱨᱮ ᱟᱨᱦᱚᱸ ᱱᱚᱝᱠᱟ ᱜᱮ ᱨᱚᱯᱚᱲ ᱦᱩᱭᱩᱜᱼᱟ ᱦᱮᱸ ᱥᱮ ᱾
ᱟᱪᱪᱷᱟ ᱜᱚᱢᱠᱮ ᱴᱷᱤᱠ ᱜᱮᱭᱟ ᱛᱟᱦᱚᱞᱮ ᱢᱟ ᱾